ᱡᱚᱦᱟᱨ ᱡᱚᱦᱟᱨ ᱜᱮ ᱪᱮᱫ ᱠᱚᱯᱮ ᱪᱤᱠᱟᱹᱭᱮᱫᱼᱟ
ᱱᱚᱜᱼᱚᱭ ᱡᱚᱢ ᱵᱟᱲᱟ ᱠᱟᱛᱮᱫ ᱜᱤᱛᱤᱡ ᱫᱩᱲᱩᱵ ᱵᱟᱲᱟ ᱠᱟᱱᱟᱞᱮ ᱠᱪᱷᱳ ᱠᱤᱪᱷᱩ ᱦᱚᱲ ᱫᱚᱠᱚ ᱜᱤᱛᱤᱡ ᱟᱠᱟᱱᱟ᱾
ᱚ ᱚ
ᱪᱮᱫ ᱯᱮ ᱪᱤᱠᱟᱭᱮᱼᱟ
ᱪᱮᱫ ᱦᱚᱸ ᱵᱟᱝᱜᱮ ᱱᱤᱛᱳᱜ ᱤᱭᱟᱹ ᱢᱤᱫᱴᱤᱡ ᱢᱮᱨᱚᱢᱮ ᱦᱚᱯᱚᱱᱮ ᱮᱱᱟᱭ ᱟᱫᱚ ᱩᱱᱤᱜᱤᱧ ᱥᱟᱯᱷᱟ ᱵᱟᱲᱟ ᱠᱮᱫᱮᱭᱟ
ᱦ ᱟᱫᱚ ᱪᱮᱻ ᱪᱤᱞ ᱫᱚ ᱦ ᱯᱴᱮ ᱛᱮ ᱪᱤᱞᱤ ᱠᱚ ᱠᱚ
ᱦᱩᱸ ᱵᱟᱨᱭᱟ ᱜᱮ ᱵᱩᱚᱫ ᱵᱟᱨᱭᱟ ᱜᱮ ᱵᱩᱚᱫᱟ
ᱚ ᱵᱚᱫᱟ ᱵᱚᱫᱟ ᱦᱮᱸ ᱱᱟᱯᱟᱭ ᱠᱟᱛᱷᱟᱮ ᱠᱷᱟᱹᱥᱤ ᱠᱤᱱᱟ ᱯᱮ ᱥᱮ ᱵᱚᱫᱟ ᱠᱤᱱᱟ ᱯᱮ?
ᱢᱤᱫᱴᱤᱡ ᱫᱚ ᱱᱟᱜ ᱠᱟᱹᱥᱤᱭᱟᱟᱞᱮ ᱟᱨ ᱢᱤᱫᱴᱤᱡ ᱫᱚᱞᱮ ᱵᱚᱸᱚᱫᱟᱭᱟ
ᱦᱸ ᱪ ᱪᱮᱫ ᱞᱮᱠᱟᱞᱟ ᱫᱚᱠᱤᱱ ᱦᱩᱭᱭᱟ ᱟᱠᱟᱱᱛᱮ
ᱦᱮᱸ
ᱪᱮᱫ ᱠᱟᱱᱟ ᱫᱚᱠᱤᱱ ᱦᱩᱭ ᱟᱠᱟᱱᱟ
ᱵᱟᱱᱮ ᱵᱟᱨᱭᱟ ᱜᱮ ᱦᱮᱸᱫᱮ
ᱚ ᱟᱫᱚᱞᱮ ᱵᱚᱠᱟ ᱱᱤᱡᱮ ᱜᱮᱛᱚ ᱵᱟᱦᱟ ᱠᱟᱹᱢᱤ ᱠᱟᱛᱮ ᱞᱟᱜᱟᱜᱼᱟ᱾ ᱛᱟᱦᱞᱮ ᱟᱨᱞ ᱵᱤᱱ ᱠᱷᱥᱤ ᱠᱚᱣᱟ ᱟᱞᱯᱮ ᱠᱷᱥᱤ ᱠᱚᱣᱟ
ᱦᱳᱭ ᱦᱳᱭ ᱦᱳᱭ
ᱠᱷᱥᱤᱞᱤᱧ ᱡᱚᱱ ᱡᱮᱢᱚᱱ ᱵᱟᱦᱟ ᱥᱚᱦᱨᱟᱟᱭ ᱠᱚᱨᱮ ᱠᱚ ᱤᱭᱟᱹᱧ ᱵᱟᱦᱟ ᱟᱭ ᱦᱩᱭᱩᱜᱼᱟ ᱵᱟᱦᱟ ᱨᱮᱠᱚ ᱞᱟᱜᱟᱜ ᱜᱮᱭᱟ ᱢᱟᱜ ᱢᱚᱬᱮ ᱠᱚᱨᱮ ᱠᱚ ᱞᱟᱜᱟᱜ ᱜᱮᱭᱟ ᱵᱚᱸᱜᱟ ᱠᱚᱨᱮ ᱠᱚ ᱞᱟᱜᱟᱜ ᱜᱮᱭᱟ ᱥᱮ
ᱦᱳᱭ ᱟᱪᱷᱟ ᱟᱪᱷᱟ ᱢᱟᱜ ᱢᱚᱬᱮ ᱨᱮᱱᱟᱜ ᱠᱟᱛᱷᱟᱢ ᱞᱟᱹᱭ ᱠᱮᱫᱼᱟ ᱟᱯᱮᱥᱮᱫ ᱢᱟᱜᱽ ᱢᱚᱬᱮ ᱦᱩᱭᱩᱜ ᱜᱮᱭᱟ ᱥᱮ ᱵᱟᱝᱟ?
ᱦᱮᱸ ᱦᱩᱭᱩᱜ ᱜᱮᱭᱟ
ᱳᱭ ᱪᱮᱫ ᱞᱮᱠᱟ ᱦᱩᱭᱩᱜ ᱜᱮᱭᱟ ᱢᱟᱜᱢᱚᱬᱮ ᱫᱚ
ᱢᱟᱜ ᱢᱚᱬᱮ ᱫᱚ ᱪᱮᱫᱠᱟ ᱦᱩᱭᱩᱜ ᱜᱮᱭᱟ ᱡᱮᱢᱚᱱ ᱵᱟᱦᱟ ᱞᱮᱠᱟ ᱠ ᱜᱮ ᱦᱩᱭᱩᱜᱼᱟ ᱟᱫᱚ ᱥᱩᱫᱷᱩ ᱡᱮᱢᱚᱱ ᱤᱧᱟᱹᱜ ᱤᱧᱟᱹᱜ ᱤᱭᱟᱹ ᱛᱫᱚᱧ ᱵᱟᱲᱟᱭᱟ ᱟᱜ, ᱟᱜ ᱤᱧᱟᱹᱜ ᱤᱭᱟᱹ ᱛᱮᱫᱚᱧ ᱵᱟᱲᱟᱭᱟ ᱡᱮ ᱤᱭᱟᱹ ᱢᱟᱱᱮ ᱪᱤᱠᱟᱹᱭ ᱜᱮᱭᱟᱢ ᱢᱟ ᱡᱮᱢᱚᱱ ᱵᱟᱦᱟ ᱨᱮ ᱡᱮᱢᱚᱱ ᱟᱨ ᱡᱚᱛᱚ ᱠᱤᱪᱷᱩ ᱜᱮ ᱥᱮᱢ ᱧᱚᱜ ᱜᱮᱭᱟ ᱡᱮᱢᱚᱱ ᱧᱤᱫᱟᱹ ᱵᱚᱱ ᱤᱭᱟᱹᱭᱟ ᱟᱨ ᱪᱮᱫ ᱠᱚ ᱛᱩᱨ ᱟᱵᱚᱱ ᱛᱟᱨᱯᱚᱨᱮ ᱵᱚᱸᱜᱟ ᱠᱚ ᱦᱤᱡᱩᱜᱼᱟ᱾ ᱡᱷᱚᱛᱚ ᱜᱮ ᱯᱟᱞᱮ ᱢᱤᱫ ᱢᱤᱫ ᱜᱮ ᱟᱫᱚ ᱪᱮᱫ ᱛᱚᱯᱷᱟᱛ ᱚᱱᱟ ᱫᱚ ᱵᱟᱹᱧ ᱵᱟᱲᱟᱭᱟ ᱩᱱᱟᱜ᱾ ᱪᱮᱫ ᱟᱞᱟᱫᱟ ᱚᱱᱟ ᱫᱚ ᱵᱟᱹᱧ ᱵᱟᱲᱟᱭᱟ ᱩᱱᱟᱜ ᱫᱚ
ᱚ
ᱟᱫᱚ ᱪᱮᱛᱟ ᱵᱟᱦᱟ ᱨᱮᱫᱚ ᱡᱮᱢᱚᱱ ᱚᱠᱚᱭ ᱠᱚᱣᱟᱜ ᱵᱟᱦᱟ ᱨᱮᱪᱚᱝ ᱵᱟᱦᱟ ᱠᱚᱨᱮ ᱫᱚᱧ ᱧᱮᱞ ᱟᱠᱟᱫ ᱠᱚᱣᱟ ᱥᱩᱠᱨᱤ ᱠᱚ ᱮᱢᱱᱤ ᱥᱤᱢ ᱢᱟ ᱠᱚ ᱛᱟᱦᱮᱸᱱ ᱜᱮᱭᱟ ᱥᱮ ᱠᱤᱱᱛᱩ ᱥᱩᱠᱨᱤ, ᱢᱮᱨᱚᱢ ᱩᱱᱠᱩ ᱩᱱᱠᱩ ᱩᱱᱠᱩ ᱪᱷᱟᱲᱟ ᱢᱟᱱᱮ ᱩᱱᱠᱩ ᱠᱚ ᱢᱮᱥᱟ ᱠᱚ ᱛᱟᱦᱮᱱ ᱜᱮᱭᱟ ᱵᱟᱦᱟ ᱨᱮ ᱫᱚ᱾ ᱧᱮᱞ ᱵᱟᱲᱟ ᱟᱠᱟᱫ ᱠᱚᱶᱟᱧ ᱞᱟᱦᱟ ᱟᱫᱚ ᱱᱚᱱ ᱱᱮᱛᱟᱨ ᱫᱚ ᱵᱟᱹᱧ ᱧᱮᱞ ᱟᱠᱟᱫ ᱠᱚᱣᱟ ᱥᱩᱠᱨᱤ ᱠᱚᱫᱚ ᱵᱟᱠᱚ ᱮᱢᱮᱫ ᱠᱚᱣᱟ ᱥᱩᱫᱷᱩᱧ ᱧᱮᱞᱮᱫ ᱠᱚᱣᱟ ᱥᱤᱢ ᱥᱤᱢ ᱜᱮᱠᱚ ᱮᱢᱚᱜ ᱠᱚ ᱠᱟᱱᱟ ᱤᱧ ᱦᱚᱸ ᱚᱱᱠᱟᱧ ᱵᱟᱰᱟᱭᱟ᱾ ᱥᱤᱢ ᱟᱨ ᱢᱮᱨᱚᱢ ᱛᱮᱜᱮ ᱵᱚᱸᱜᱟ ᱠᱚ ᱠᱚ ᱤᱭᱟᱹᱭᱮᱫ ᱥᱩᱠᱨᱤ ᱫᱚ ᱱᱮᱛᱟᱨ ᱫᱚ ᱵᱟᱠᱚ ᱤᱭᱟᱹᱭᱮᱫ ᱠᱚᱣᱟ
ᱚ ᱦᱚᱸ ᱟᱞᱮ ᱥᱮᱫ ᱟᱞᱮ ᱥᱮᱫ ᱛᱚ ᱦᱩᱭᱩᱜ ᱠᱟᱱ ᱜᱮᱭᱟ ᱢᱟᱱᱮ ᱢᱟᱜ ᱢᱚᱬᱮ ᱫᱚ ᱰᱟᱸᱝᱨᱤ ᱠᱚᱦᱚᱸ ᱠᱚ ᱠᱩᱴᱟᱹᱢ ᱛᱟᱯᱚᱨ ᱢᱮᱨᱚᱢ ᱠᱚᱦᱚᱸ ᱡᱷᱚᱛᱚ ᱜᱮᱠᱚ ᱡᱷᱚᱛᱚ ᱜᱮ ᱦᱩᱭᱩᱜ ᱠᱟᱱᱟ᱾ ᱟᱨ ᱟᱞᱮ ᱫᱚ ᱢᱟᱜ ᱢᱚᱬᱮ ᱨᱮᱫᱚ ᱯᱮᱲᱟ ᱠᱚᱨᱮ ᱱᱮᱶᱛᱟ ᱠᱚᱣᱟ ᱡᱷᱚᱛᱚ᱾ ᱢᱟᱱᱮᱫ ᱯᱩᱨᱟᱹ ᱥᱟᱝ ᱫᱚᱢᱮ ᱯᱮ ᱥᱟᱰᱮ ᱦᱚᱪᱚᱭᱮᱫᱼᱟ ᱠᱟᱹᱴᱤᱡ
ᱫᱚᱢᱮ ᱥᱟᱰᱮ ᱠᱟᱱᱟ ᱪᱮᱫ ᱨᱮᱱᱟᱜ?
ᱪᱮᱫ ᱪᱚ ᱥᱟᱰᱮᱜᱚᱜ ᱟᱨ ᱢᱤᱫ ᱟᱨ ᱟᱸᱡᱚᱢ
ᱦᱮᱸ ᱦᱮᱸ ᱦᱮᱞᱳ᱾
ᱦᱮᱸ ᱟᱸᱡᱚᱢᱚᱜ ᱠᱟᱱᱟ ᱟᱨ ᱢᱤᱫᱴᱤᱡ ᱫᱚ ᱟᱨ ᱤᱭᱟᱹ ᱯᱮᱲᱟ ᱠᱚ ᱟᱹᱰᱤ ᱜᱟᱱ ᱯᱮᱲᱟ ᱞᱮ ᱞᱟᱹᱭ ᱟᱠᱚᱣᱟ ᱢᱟᱱᱮ ᱛᱤᱱᱟᱹᱜ ᱜᱟᱱ ᱯᱮᱲᱟ ᱢᱟᱱᱮ ᱤᱧ ᱨᱮᱱ ᱫᱟᱫᱟ ᱦᱟᱲᱟᱢ ᱨᱮᱱ ᱩᱱᱠᱩ ᱫᱟᱫᱟ ᱦᱟᱲᱟᱢ ᱨᱮᱱᱻ ᱢᱟᱢᱚ ᱚᱲᱟᱜ ᱛᱟᱨᱯᱚᱨ ᱢᱟᱱᱮ ᱩᱱᱠᱩ ᱯᱟᱹᱦᱤᱞ ᱯᱟᱹᱦᱤᱞ ᱨᱮᱱ ᱡᱟᱦᱟᱸ ᱯᱮᱲᱟ ᱠᱚ ᱨᱮᱫᱚ ᱵᱚᱸᱜᱟ ᱠᱚ ᱵᱩᱨᱩ ᱞᱮ ᱞᱟᱹᱭ ᱟᱠᱚᱣᱟ ᱡᱮᱢᱚᱱ ᱤᱧ ᱫᱟᱹᱫᱩ ᱤᱧ ᱫᱟᱫᱩᱣᱟᱜ ᱤᱭᱟᱹ, ᱤᱧ ᱫᱟᱫᱩᱣᱟᱜ ᱢᱟᱢᱚ ᱚᱲᱟᱜ ᱨᱮᱱ ᱦᱚᱯᱚᱱ ᱮᱨᱟ ᱠᱚ ᱪᱮᱫ ᱞᱮᱠᱟ ᱢᱟᱱᱮ ᱥᱟᱺᱜᱤᱧ ᱥᱟᱺᱜᱤᱧ ᱥᱟᱺᱟᱹᱜᱤ ᱯᱮᱲᱟ ᱞᱮ ᱞᱟᱹᱭ ᱟᱠᱚᱣᱟ᱾ ᱟᱨ ᱞᱩᱜᱽᱲᱤ ᱠᱚᱞᱮ ᱮᱢᱟ ᱠᱚᱣᱟ᱾
ᱚ ᱞᱩᱜᱲᱤ ᱠᱚᱦᱮᱢᱟ ᱠᱚᱦᱮᱸ ᱯᱮ ᱮᱢᱟ ᱠᱚᱶᱟ ᱟᱯᱮ ᱫᱚ᱾
ᱦᱳᱭ ᱡᱷᱚᱛᱚ ᱯᱮᱲᱟ ᱞᱩᱜᱽᱲᱤᱡ ᱟᱨ ᱠᱩᱲᱤ ᱦᱚᱯᱚᱱ ᱫᱚ ᱥᱟᱹᱲᱤ ᱟᱨ ᱠᱚᱲᱟ ᱦᱚᱯᱚᱱ ᱫᱚ ᱫᱷᱩᱛᱤ᱾ ᱟᱨ ᱚᱠᱚᱭ ᱜᱤᱫᱽᱨᱟᱹ ᱠᱚᱠᱚ ᱦᱤᱡᱩᱜ ᱠᱟᱱᱟ ᱩᱱᱠᱩ ᱠᱚᱦᱚᱸᱞᱮ ᱥᱟᱹᱲᱤ ᱫᱷᱩᱛᱤ ᱠᱚᱣᱟ᱾
ᱚ ᱱᱟᱯᱟᱭ ᱠᱟᱛᱷᱟ ᱛᱚ ᱛᱟᱦᱚᱞᱮ
ᱦᱳᱭ ᱦᱳᱭ ᱟᱫᱚ ᱱᱟᱯᱟᱭ ᱫᱚ ᱱᱟᱯᱟᱭ ᱠᱟᱛᱷᱟ ᱜᱮ ᱟᱫᱚ ᱩᱱᱟᱹᱜ ᱩᱱᱟᱹᱜ ᱜᱟᱱ ᱯᱮᱲᱟᱨᱮ ᱞᱟᱹᱭ ᱟᱠᱚᱣᱟ ᱫᱚᱢᱮ ᱠᱷᱚᱨᱪᱟ᱾
ᱚ ᱵᱟᱝ ᱜᱮ ᱟᱞᱮ ᱢᱚᱫᱽᱫᱷᱮ ᱨᱮᱫᱚ ᱟᱞᱮ ᱢᱚᱫᱽᱫᱷ ᱨᱮ ᱫᱚ ᱩᱱᱟᱹᱜ ᱫᱚ ᱵᱟᱝ ᱩᱱᱟᱹᱜ ᱥᱮᱬᱟ ᱥᱮᱬᱟ ᱯᱷᱮᱢᱮᱞᱤ ᱫᱚ ᱵᱟᱝ ᱟᱞ ᱫᱚ ᱪᱷᱳᱴᱳ ᱠᱷᱟᱴᱳ ᱯᱷᱮᱢᱮᱞᱤ ᱛᱟᱞᱮ ᱛᱚ ᱟᱫᱚ ᱚᱱᱠᱟ ᱫᱚ ᱵᱟᱹᱧ ᱧᱮᱞ ᱠᱟᱜᱼᱟ᱾
ᱚᱻᱚᱻᱚᱻ
ᱡᱩᱫᱤᱧ ᱡᱩᱫᱤᱧ ᱧᱮᱞ ᱠᱮᱭᱟ ᱯᱟᱞᱮᱧ ᱞᱟᱹᱭ ᱠᱮᱭᱟ ᱵᱟᱹᱧ ᱧᱮᱞ ᱟᱠᱟᱫᱟ ᱛᱚ
ᱦᱳᱭ ᱦᱳᱭ
ᱤᱧ ᱫᱚ ᱱᱟᱦᱟᱸᱜ ᱢᱟᱱᱮ ᱤᱧ ᱤᱧ ᱜᱚᱲᱚᱢ ᱦᱟᱲᱟᱢ ᱜᱮ ᱮ ᱤᱧ ᱜᱚᱲᱚᱢ ᱦᱟᱲᱟᱢ ᱫᱚ ᱵᱟᱝᱟ ᱢᱟᱱᱮ ᱤᱧ ᱜᱚᱲᱚᱢ ᱦᱟᱲᱟᱢ ᱢᱟᱲᱟᱝ ᱱᱟᱭᱠᱮ ᱦᱟᱲᱟᱢ ᱮ ᱛᱟᱦᱮᱸ ᱠᱟᱱᱟ ᱦᱟᱸ ᱟᱨ ᱱᱤᱛᱚᱜ ᱫᱚ ᱤᱧ ᱵᱟᱵᱟ ᱤᱧ ᱵᱟᱵᱟ ᱢᱟᱱᱮ ᱱᱟᱦᱜ ᱤᱭᱟᱹ ᱱᱟᱭᱠᱮ ᱦᱟᱲᱟᱢ ᱠᱟᱱᱟᱭ ᱛᱟᱦᱚᱞᱮ ᱚᱱᱟ ᱦᱚᱛᱮ ᱛᱮᱜᱮ ᱤᱧ ᱫᱚ ᱟᱹᱰᱤ ᱠᱤᱪᱷᱩ ᱜᱮ ᱢᱟᱱᱮ ᱵᱟᱦᱟ ᱨᱮᱱᱟᱜ ᱵᱚᱸᱜᱟ ᱵᱩᱨᱩ ᱫᱚ ᱟᱹᱰᱤ ᱜᱟᱱ ᱜᱤᱧ ᱵᱟᱲᱟᱭᱟᱹ
ᱚ ᱦᱮᱛᱚ
ᱦᱳᱭ ᱦᱩᱭᱩᱜ ᱟᱥᱮ ᱟᱞᱮ ᱚᱲᱟᱜ ᱨᱮ ᱥᱮᱨᱮᱧ ᱠᱚ ᱦᱩᱭᱩᱜᱼᱟ ᱮᱱᱮᱡ ᱥᱮᱨᱮᱧ ᱠᱚ ᱦᱩᱭᱩᱜᱼᱟ ᱧᱤᱫᱟᱹ ᱵᱮᱲᱟ ᱚᱱᱟ ᱢᱟᱲᱟᱝ ᱨᱮᱦᱚᱸ ᱮᱱᱮᱡ ᱟᱠᱚ ᱥᱮᱨᱮᱧ ᱟᱠᱚ ᱵᱚᱸᱜᱟᱼᱵᱩᱨᱩ ᱠᱚᱠᱚ ᱦᱤᱡᱩᱜᱼᱟ᱾ ᱩᱱᱠᱩ ᱠᱚ ᱩᱱᱠᱩ ᱩᱱᱠᱩ ᱠᱚᱠᱚ ᱥᱩᱢᱟᱹᱱ ᱠᱚᱣᱟ
ᱦᱮᱸ ᱛᱚ ᱟᱫᱚ ᱛᱟᱦᱚᱞᱮᱧ ᱠᱩᱞᱤ ᱢᱮ ᱞᱮᱜᱮ ᱦᱮᱸ ᱥᱮ
ᱦᱮᱸ
ᱮ ᱠᱩᱞᱤᱭᱮᱫ ᱢᱧ ᱛᱟᱞᱮ ᱤᱭᱟᱹ ᱡᱚᱠᱷᱚᱱ ᱵᱚᱸᱜᱟ ᱛᱤᱱ ᱵᱷᱩᱨ ᱵᱟᱠᱚ ᱩᱰᱩᱠᱚᱜᱼᱟ ᱩᱱ ᱵᱷᱩᱨ ᱫᱚ ᱡᱟᱦᱮᱨ ᱜᱮ ᱵᱟᱯᱮ ᱪᱟᱞᱟᱜᱼᱟ ᱥᱮ ᱪᱮᱫ?
ᱚᱠᱟᱨᱮ
ᱡᱚᱠᱷᱚᱱ ᱵᱚᱸᱜᱟ ᱵᱚᱱ ᱦᱚᱦᱚ ᱠᱚᱣᱟ ᱥᱮ
ᱦᱳᱭ ᱢᱟᱱᱮ ᱚᱲᱟᱜ ᱨᱮ ᱥᱮ ᱚᱲᱟᱜ ᱨᱮ ᱥᱮ ᱡᱟᱦᱮᱨ ᱨᱮᱱᱟᱜ
ᱡᱟᱦᱮᱨ ᱨᱮᱱ ᱵᱚᱸᱜᱟ ᱡᱚᱠᱷᱚᱱ ᱯᱮ ᱦᱚᱦᱚᱣᱟ ᱠᱚᱣᱟ ᱡᱚᱛᱚ ᱨᱮᱭᱟᱜ ᱟᱯᱮ ᱛᱚ ᱦᱮᱸ ᱥᱮ ᱟᱨ ᱡᱩᱛᱮ ᱡᱩᱛᱩ ᱛᱮ ᱵᱚᱞᱮ ᱡᱩᱛᱩ ᱡᱩᱛᱩ ᱛᱮ ᱵᱚᱞᱮ ᱵᱚᱸᱜᱟ ᱠᱚ ᱵᱟᱠᱚ ᱩᱲᱩᱞ ᱞᱮᱱ ᱛᱟᱦᱚᱸ ᱠᱤ ᱛᱟᱣ ᱠᱤ ᱵᱟᱦᱟ ᱯᱮ ᱵᱟᱦᱟᱜᱼᱟ ᱥᱮ ᱵᱟᱯᱮ ᱵᱟᱦᱟᱜᱼᱟ
ᱵᱟᱝᱟ ᱱᱚᱸᱰᱮ ᱫᱚ ᱱᱚᱝᱠᱟ ᱫᱚ ᱟᱸᱜ ᱵᱟᱹᱧ ᱧᱮᱞ ᱟᱠᱟᱫᱼᱟ ᱡᱮ ᱵᱚᱸᱜᱟ ᱜᱮ ᱵᱟᱠᱚ ᱦᱤᱡᱩᱜ ᱜᱮᱭᱟ ᱱᱚᱛᱮ ᱫᱚᱠᱚ ᱦᱤᱡᱩᱜ ᱜᱮᱭᱟ ᱵᱚᱸᱜᱟ᱾ ᱟᱨ ᱩᱱ ᱩᱱᱠᱩᱜᱮ ᱮᱱᱮᱡ ᱮᱱᱮᱡ ᱛᱮᱞᱮ ᱤᱫᱤ ᱠᱚᱣᱟ ᱡᱟᱦᱮᱨ ᱟᱨ ᱚᱸᱰᱮ ᱢᱟᱱᱮ ᱥᱟᱨᱡᱚᱢ ᱫᱟᱨᱮ ᱢᱮᱱᱟᱜᱼᱟ ᱚᱸᱰᱮ ᱥᱟᱨᱡᱚᱢ ᱫᱟᱨᱮ ᱩᱱᱠᱩ ᱵᱚᱸᱜᱟ ᱜᱮ ᱚᱱᱟ ᱫᱟᱨᱮ ᱨᱮᱠᱚ ᱫᱮᱡᱚᱜᱼᱟ᱾ ᱟᱨ ᱫᱮᱡᱚᱜ ᱟᱠᱚᱢ ᱱᱟᱦᱟᱜ ᱨᱩᱢ ᱨᱩᱢ ᱛᱮᱜᱮ ᱦᱮᱸ ᱟᱨ ᱢᱤᱫᱴᱤᱡ ᱢᱟ ᱢᱤᱫᱴᱤᱡ ᱢᱤᱫᱴᱤᱡ ᱢᱤᱫᱴᱤᱡ ᱢᱟ ᱫᱟᱹᱣᱲᱟᱹᱭ ᱫᱤᱯᱤᱞ ᱠᱟᱜ ᱟᱭ ᱟᱨ ᱢᱤᱫᱴᱤᱡ ᱢᱟ ᱠᱟᱹᱯᱤ ᱥᱟᱵ ᱠᱟᱜᱼ ᱟᱭ ᱚᱱᱟ ᱠᱟᱹᱯᱤ ᱛᱮ ᱫᱟᱨᱮ ᱢᱟᱜᱟᱭ ᱫᱟᱨᱮ ᱰᱟᱹᱨᱮ ᱢᱟᱜ ᱟᱭ ᱚᱱᱟ ᱥᱟᱨᱡᱚᱢ ᱫᱟᱨᱮ ᱫᱟᱨᱮ ᱰᱟᱹᱨ ᱨᱮᱱᱟᱜ ᱵᱟᱦᱟ ᱰᱟᱹᱨᱛᱮ ᱢᱟᱜᱟᱭ ᱟᱨ ᱩᱱᱤ ᱡᱟᱦᱮᱨ ᱟᱭᱳ ᱫᱚ ᱚᱱᱟᱛᱮ ᱟᱛᱟᱝ ᱠᱟᱜᱼᱟᱭ ᱚᱱᱮ ᱚᱱᱠᱟ ᱢᱟᱱᱮ ᱚᱱᱟ ᱪᱮᱫ ᱠᱚ ᱞᱟᱹᱭᱟ? ᱪᱮᱫ ᱫᱤᱯᱤᱞ ᱠᱟᱜᱼᱟᱭ ᱚᱱᱟᱨᱮ ᱢᱟᱱᱮ ᱚᱱᱟᱨᱮ ᱧᱩᱨᱩᱜᱼᱟ ᱦᱳᱭ ᱟᱫᱚ ᱚᱱᱟᱜᱮ ᱟᱫᱚ ᱡᱚᱠᱷᱚᱱ ᱡᱟᱦᱮᱨ ᱨᱮᱞᱮ ᱪᱟᱞᱟᱜᱼᱟ ᱟᱫᱚ ᱩᱱ ᱥᱚᱢᱚᱭ ᱚᱱᱟ ᱵᱟᱦᱟ ᱜᱮᱠᱚ ᱮᱢ ᱞᱮᱭᱟ ᱚᱱᱟ ᱜᱮᱞᱮ ᱚᱱᱟ ᱜᱮᱞᱮ ᱵᱟᱦᱟ ᱡᱚᱱᱟᱜᱼᱟ ᱤᱭᱟᱹ ᱵᱚᱦᱚᱜ ᱨᱮ
ᱚ ᱦᱮᱸ ᱛᱚ ᱤᱧ ᱫᱚ ᱵᱟᱹᱧ ᱵᱟᱲᱟᱭ ᱛᱟᱦᱮᱸᱱᱟ
ᱚ ᱛᱟᱦᱞᱮ ᱟᱯᱮ ᱥᱮᱫ ᱫᱚ ᱱᱚᱝᱠᱟ ᱫᱚ ᱵᱟᱝ ᱦᱩᱭᱩᱜ ᱜᱮᱭᱟ ᱥᱮ ᱵᱷᱤᱱᱟᱹ ᱜᱮ ᱦᱩᱭᱩᱜᱼᱟ
ᱰᱷᱤᱱᱟᱹ ᱜᱮ ᱦᱩᱭᱩᱜᱛ ᱜᱮ ᱞᱟᱹᱭ ᱠᱤ ᱟᱨᱮᱢᱟ ᱵᱤᱱᱟᱹ ᱵᱚᱸᱜᱟ ᱵᱟᱠᱚ ᱵᱚᱸᱜᱟᱜ ᱵᱟᱠᱚ ᱵᱚᱸᱜᱟ ᱵᱟᱠᱚ ᱨᱮᱠᱟᱯ ᱨᱮ ᱡᱫᱤ ᱵᱟᱠᱚ ᱚᱯᱷᱮᱞᱮᱱ ᱵᱚᱸᱜᱟ ᱵᱤᱱᱟ ᱵᱚᱸᱜᱟ ᱟᱯᱮᱞ ᱛᱮᱦᱚᱸ ᱠᱟᱹᱢᱤ ᱞᱮ ᱛᱚᱨᱟᱣᱟᱞᱮ ᱢᱟ
ᱟᱪᱪᱷᱟ ᱛᱟᱦᱞᱮ ᱟᱯᱮ ᱥᱮᱫ ᱫᱚ ᱛᱟᱦᱞᱮ ᱟᱯᱮ ᱥᱮᱫ ᱫᱚ ᱫᱟᱸᱥᱟᱭ ᱦᱚ ᱫᱟᱸᱟᱭ ᱮ ᱦᱩᱭᱩᱜ ᱜᱮᱭᱟ ᱥᱮ ᱵᱟᱝ ᱫᱟᱸᱟᱭ ᱮᱱᱮᱡ
ᱫᱟᱸᱥᱟᱭ ᱮᱱᱮᱡ ᱦᱮᱸ ᱦᱩᱭᱩᱜ ᱜᱮᱭᱟ
ᱚ
ᱟᱞᱮ ᱫᱚ ᱫᱩᱨᱜᱟᱹ ᱯᱩᱡᱟᱹ ᱫᱩᱨᱜᱟᱹ ᱯᱩᱡᱟᱹ ᱨᱮ ᱫᱟᱸᱥᱟᱭᱚᱜᱼᱟ ᱟᱯᱮ ᱫᱚ
ᱟᱞᱮ ᱦᱚᱸ ᱫᱩᱨᱜᱟᱹ ᱯᱩᱡᱟᱹ ᱫᱩᱨᱜᱟᱹ ᱯᱩᱡᱟᱹ ᱜᱮ ᱟᱨ ᱤᱭᱟᱹ ᱥᱚᱦᱨᱟᱭ
ᱟ ᱥᱚᱦᱮ ᱥᱚᱨᱦᱟᱭᱚᱜ ᱜᱮᱭᱟᱞᱮ ᱟᱯᱮ ᱫᱚ ᱛᱤᱱᱟᱹᱜ ᱫᱤᱱ ᱯᱮ ᱢᱟᱱᱟᱣ ᱜᱮᱛᱮ?
ᱟᱞᱮᱚ ᱢᱚᱬᱮ ᱢᱟᱦᱟ ᱟᱯᱮ ᱫᱚ
ᱟᱞᱮ ᱫᱚ ᱵᱟᱨ ᱫᱤᱱ ᱜᱮᱞᱮ ᱭ ᱜᱮ ᱵᱟᱨ ᱫᱤᱱ ᱜ ᱜᱮᱭᱟ ᱵᱟᱨ ᱫᱤᱱ ᱜᱮᱧᱤᱭᱟᱹ ᱞᱟᱜᱩ ᱟᱹᱜᱩ ᱣᱟᱠᱟᱹ-ᱟ
ᱦᱳᱭ ᱦᱳᱭ ᱟᱫᱚ ᱦᱮᱸ ᱞᱟᱹᱭ ᱞᱮᱠᱷᱟᱱ ᱫᱚ ᱚᱱᱟ ᱫᱚ ᱦᱜ ᱢᱚᱬᱮ ᱫᱤᱱ ᱞᱮᱠᱟ ᱫᱚ ᱦᱜ ᱵᱟᱝ ᱵᱩᱡᱷᱟᱹᱜᱼᱟ ᱠᱟᱨᱚᱱ ᱩᱢ ᱢᱟᱦᱟ ᱩᱢ ᱢᱟᱦᱟ ᱠᱚ ᱢᱮᱱᱟᱜᱼᱟ ᱡᱮᱢᱚᱱ ᱩᱢ ᱢᱟᱦᱟ ᱨᱮᱫᱚ ᱵᱚᱱ ᱩᱢᱩᱜ ᱜᱮᱭᱟ ᱦᱮᱸ ᱥᱮ ᱚᱱᱮ ᱚᱱᱠᱟ ᱢᱤᱫᱴᱮᱱ ᱫᱤᱱ ᱟᱫᱚ ᱚᱱᱟ ᱫᱚ ᱟᱜ ᱦᱤᱥᱟᱹᱵᱽ ᱵᱟᱵᱚᱱ ᱦᱤᱥᱟᱹᱟ ᱟᱨᱦᱚᱸ ᱤᱭᱟᱹ ᱮᱜ ᱟᱨᱦᱚᱸ ᱩᱱ ᱥᱚᱢᱚᱭ ᱟᱨᱚ ᱦᱟᱹᱠᱩ ᱠᱟᱴᱠᱚᱢ ᱠᱚᱵᱚᱱ ᱡᱚᱢ ᱠᱚᱣᱟ᱾ ᱟᱨᱚ ᱤᱭᱟᱹ ᱜᱟᱹᱭ
ᱯᱮ ᱡᱚᱢ ᱠᱚ ᱜᱮᱭᱟ᱾
ᱦᱳᱭ ᱟᱨᱦᱚᱸ ᱩᱱᱠᱩ ᱜᱟᱹᱭ ᱫᱟᱬᱟᱱ ᱦᱩᱭᱩᱜ ᱜᱮᱭᱟ᱾
ᱦᱮ ᱜᱟᱹᱭ ᱡᱟᱜᱟᱣ ᱢᱟ ᱟᱞᱮ ᱢᱟ ᱡᱮ ᱫᱤᱱ ᱟᱫᱚ ᱵᱟᱨ ᱫᱤᱱ ᱞᱮ ᱛᱟᱦᱮᱱ ᱛᱮᱦᱮᱧ ᱫᱚ ᱜᱟᱹᱭᱞᱮ ᱡᱟᱜᱟᱣ ᱠᱚᱣᱟ ᱟᱨ ᱜᱟᱯᱟ ᱞᱮ ᱠᱷᱩᱱᱴᱟᱹᱜᱼᱟ ᱟᱞᱮ ᱢᱟ ᱚᱝᱠᱟ ᱟᱫᱚ ᱟᱜᱮᱨᱮ ᱪᱮᱫ ᱦᱩᱭᱩᱜ-ᱟ ᱯᱚᱨᱮ ᱪᱮᱫ ᱦᱩᱭᱩᱜ-ᱟ ᱤᱧ ᱫᱚ ᱵᱟᱹᱧ ᱵᱟᱲᱟᱭᱟ ᱟᱢ ᱢᱟᱢ ᱞᱟᱹᱭᱠᱮᱫ-ᱟ ᱡᱮ ᱯᱚ ᱢᱚᱬᱮ ᱢᱟᱦᱟ ᱯᱮ ᱠᱚᱨᱟᱣ ᱜᱮᱭᱟ ᱛᱚᱵᱮ ᱢᱚᱬᱮ ᱢᱟᱦᱟ ᱫᱤᱱ ᱤᱧ ᱫᱚ ᱵᱟᱹᱧ ᱵᱟᱲᱟᱭ ᱛᱟᱦᱮᱸᱜ-ᱟ ᱛᱤᱦᱤᱧᱤᱧ ᱟᱧᱡᱚᱢ ᱟᱸᱡᱚᱢ ᱫᱩᱧ ᱟᱸᱚᱢ ᱠᱟᱫᱼᱟ ᱯᱩᱨᱟᱹᱴᱟᱜ ᱫᱚ ᱚᱱᱠᱟ ᱫᱚ ᱵᱟᱹᱧ ᱟᱸᱡᱚᱢ ᱟᱠᱟᱫᱟᱼᱟ ᱦᱮᱸ ᱥᱮ
ᱦᱳᱭ ᱟᱨ ᱠᱟᱴᱠᱚᱢ ᱠᱟᱴᱠᱚᱢ ᱠᱚ ᱞᱮ ᱡᱚᱢ ᱠᱚᱣᱟ ᱛᱟᱯᱚᱨᱮ ᱟᱨ ᱚᱱᱟᱹᱠᱚᱨᱮ ᱤᱱᱟᱹ ᱫᱚᱥᱟᱨ ᱫᱤᱱ ᱫᱚ ᱚᱱᱮ ᱜᱟᱹᱭ, ᱜᱟᱹᱭ ᱫᱟᱬᱟᱱ ᱦᱩᱭᱩᱜᱼᱟ᱾
ᱩᱸᱻ
ᱜᱟᱹᱭ ᱫᱟᱬᱟᱱ ᱦᱩᱭᱩᱜ
ᱟᱯᱮᱜ ᱦᱟᱞᱳ, ᱞᱟᱹᱭᱤ ᱟᱹᱧ ᱪᱮ ᱟᱯᱮ ᱚᱱᱛᱮ ᱫᱚ ᱫᱚᱢᱮ ᱥᱮᱛᱟᱜ ᱥᱮ ᱪᱮᱛᱟ?
ᱦᱳᱭ ᱦᱳᱭ ᱤᱭᱟᱹ ᱦᱟᱹᱛᱤ ᱠᱚ ᱯᱟᱞᱮᱫ ᱠᱚ ᱦᱮᱡ ᱟᱠᱟᱱᱟ ᱫᱚᱢᱮ ᱠᱚ ᱨᱟᱜᱮᱜ-ᱟ᱾
ᱚᱻ ᱤᱛᱩ ᱦᱚᱸ ᱩᱱᱠᱩ ᱥᱮᱛᱟ ᱠᱚ ᱨᱟᱜᱮᱜ-ᱟ ᱤᱧ ᱢᱮᱱᱫᱟ ᱫᱚᱢᱮ ᱯᱟᱜᱞᱟ ᱥᱮᱛᱟ ᱵᱟᱝ ᱢᱟᱹᱭ ᱱᱤᱛᱚᱜ ᱫᱚ ᱵᱟᱠᱚ ᱨᱟᱜᱟ᱾
ᱚ ᱦᱟᱹᱛᱤ ᱨᱟᱜ-ᱟ ᱦᱟᱹᱛᱤ ᱦᱟᱹᱛᱤ ᱠᱚ ᱦᱮᱡ ᱟᱠᱟᱱᱟ ᱟᱞᱮ ᱥᱮᱪ ᱫᱚ ᱚᱦᱚ ᱚᱱᱟᱛᱮ ᱠᱚ ᱨᱟᱜᱮᱜᱼᱟ ᱫᱚᱢᱮ, ᱫᱚᱢᱮ ᱠᱚ ᱦᱮᱡ ᱟᱠᱟᱱᱟ᱾
ᱟᱞᱮ ᱥᱮᱱᱚᱜ ᱟᱹᱛᱩ ᱨᱮ ᱥᱮᱛᱟ ᱵᱟᱢ ᱵᱟᱰᱟᱭᱟ ᱠᱷᱟᱹᱞᱤ ᱡᱟᱦᱟᱱ ᱠᱚ ᱧᱮᱞᱟᱢ ᱠᱚᱣᱟ ᱥᱮ ᱪᱤᱠᱟᱹ ᱠᱚᱣᱟ ᱠᱚ ᱠᱷᱟᱹᱞᱤ ᱫᱚᱢᱮ ᱦᱩᱲᱩ ᱨᱮᱜᱮ ᱠᱚ᱾ ᱛᱮᱦᱮᱱ ᱦᱮᱸ ᱥᱮ ᱦᱮᱞᱳ᱾
ᱚ ᱚᱱᱠᱟ ᱜᱮ ᱪᱮᱫ ᱮᱢ ᱞᱟᱹᱭᱟ᱾ ᱟᱞᱮᱫᱚ ᱵᱤᱨ ᱫᱤᱥᱚᱢ ᱦᱚᱲ ᱥᱮ, ᱵᱤᱨ ᱫᱤᱥᱚᱢ ᱦᱚᱲ ᱥᱮ ᱫᱚᱢᱮ ᱦᱟᱹᱛᱤ᱾ ᱜᱟᱹᱰᱤ ᱠᱚ, ᱦᱟᱹᱛᱤ ᱠᱚ, ᱡᱷᱚᱛᱚ, ᱢᱟᱱᱮ ᱡᱚᱛᱚᱣᱟᱜ ᱜᱮ ᱦᱮᱱᱟᱜᱼᱟ ᱟᱞᱮᱭᱟᱜ ᱡᱟᱭᱜᱟ ᱨᱮᱫᱚ
ᱚ ᱵᱩᱜᱤ ᱡᱟᱭᱜᱟ ᱨᱮ ᱛᱟᱦᱚᱞᱮ ᱢᱮᱱᱟᱜ ᱯᱮᱭᱟ ᱟᱯᱮ ᱫᱚ ᱠᱳᱱᱳ ᱟᱱᱟᱴ ᱜᱮ ᱵᱟᱝ ᱵᱩᱡᱷᱟᱹᱜ ᱠᱮᱫᱟᱯᱮ ᱦᱮᱸ ᱥᱮ?
ᱦᱚᱭ ᱦᱳᱭ
ᱛᱚᱵᱮ ᱫᱟᱜ ᱠᱚᱨᱮ ᱫᱚ ᱵᱟᱯᱮ ᱮᱸᱴᱠᱮᱴᱚᱬᱮ ᱜᱮᱭᱟ?
ᱫᱟᱜ ᱠᱚᱨᱮ
ᱫᱟᱜ ᱫᱟᱜ ᱠᱚ ᱦᱟᱛᱟᱣ ᱵᱟᱯᱮ ᱮᱴᱠᱮᱴᱚᱬᱮ ᱜᱮᱛᱮ
ᱵᱟᱝᱟ ᱵᱟᱹᱭᱥᱟᱹᱣ ᱟᱠᱟᱫ ᱞᱮᱭᱟ ᱠᱚ, ᱫᱟᱜ ᱠᱚᱞ ᱠᱚᱠᱚ ᱵᱟᱹᱭᱥᱟᱹᱣ ᱟᱠᱟᱫ ᱞᱮᱭᱟ᱾
ᱦᱳᱭ᱾
ᱚ ᱢᱟᱱᱮ ᱤᱭᱟᱹᱜ ᱟ ᱢᱟᱱᱮ ᱨᱚᱦᱚᱲ ᱦᱟᱠᱚᱠᱚ ᱮᱢ ᱠᱟᱜ ᱯᱮᱣᱟ ᱥᱮ ᱤᱭᱟᱹ ᱢᱟᱱᱮ ᱢᱤᱫ ᱡᱟᱭᱜᱟ ᱨᱮᱜᱮ ᱠᱚ ᱵᱟᱹᱥ
ᱵᱟᱝᱟ ᱚᱲᱟᱜ ᱚᱲᱟᱜ ᱠᱚ ᱵᱟᱹᱭᱥᱟᱹᱣ ᱟᱠᱟᱫ ᱞᱮᱭᱟ᱾
ᱚ ᱱᱟᱯᱟᱭ ᱠᱟᱛᱷᱟ ᱛᱟᱦᱚᱞᱮ ᱱᱚᱛᱮ ᱟᱞᱮ ᱮᱢ ᱟᱞᱮ ᱥᱮᱱ ᱦᱚᱸ ᱚᱲᱟᱜ ᱚᱲᱟᱜ ᱜᱮ ᱢᱮᱱᱟᱜ
ᱚ ᱦᱳᱭ ᱢᱟᱱᱮ ᱚᱲᱟᱜ ᱚᱲᱟᱜ ᱞᱮ ᱚᱲᱟᱜ ᱚᱲᱟᱜ ᱠᱚ ᱵᱟᱹᱭᱥᱟᱹᱣ ᱟᱠᱟᱫ ᱞᱮᱭᱟ ᱟᱫᱚ ᱥᱟᱨᱟ ᱜᱷᱟᱹᱲᱤᱡ ᱫᱚ ᱫᱟᱜ ᱵᱟᱝ ᱦᱤᱡᱩᱜᱼᱟ ᱦᱤᱡᱩᱜᱼᱟ ᱟᱫᱚ ᱠᱩᱧ ᱠᱚᱨᱮ ᱥᱚᱢᱚᱭ ᱨᱮᱫᱚᱞᱮ ᱞᱩ ᱜᱚᱫ ᱜᱮᱭᱟ ᱟᱞᱮ ᱫᱚ᱾
ᱛᱟᱣ ᱜᱮ ᱟᱞᱮ ᱫᱚ ᱴᱟᱭᱤᱢ ᱴᱟᱭᱤᱢ, ᱥᱮᱛᱟᱜ ᱚ ᱥᱮᱛᱟᱜ ᱦᱤᱡᱩᱜᱼᱟ ᱟᱴᱴᱟ ᱨᱮ, ᱟᱨ ᱟᱨᱢᱤᱫᱴᱮᱡ ᱫᱚᱥ ᱴᱟ ᱨᱮ ᱟᱨ ᱢᱤᱫᱴᱮᱡ ᱫᱩᱴᱟ ᱨᱮ ᱟᱨ ᱢᱤᱫᱴᱮᱡ ᱪᱷᱚᱴᱟ ᱨᱮ᱾
ᱚ ᱚᱱᱠᱟ ᱦᱳᱭ ᱟᱞᱮᱥᱮᱫ ᱟᱞᱮᱮᱴᱷᱮᱱ ᱫᱚ ᱢᱟᱱᱮ ᱥᱮᱛᱟᱜ ᱨᱮ ᱦᱤᱡᱩᱜᱼᱟ᱾ ᱫᱚᱥᱴᱟ ᱨᱮ ᱦᱤᱡᱩᱜᱼᱟ ᱢᱟᱱᱮ ᱥᱮᱛᱟᱜ ᱢᱟᱱᱮ ᱫᱚᱥᱴᱟ, ᱫᱚᱥᱴᱟ ᱠᱷᱚᱱ ᱵᱟᱨᱚᱴᱟ ᱦᱤᱡᱩᱜᱼᱟ ᱤᱱᱟᱹᱜᱮ ᱟᱫᱚ ᱤᱱᱟᱹ ᱨᱮᱜᱮ ᱡᱟᱦᱟᱸ ᱛᱤᱱᱟᱹᱜ ᱢᱟᱛᱟᱝ ᱫᱟᱲᱮᱭᱟᱜ ᱢᱮ ᱟᱨ ᱤᱱᱟᱹ ᱯᱚᱨᱮ ᱫᱟᱜ ᱜᱮ ᱵᱟᱝ ᱦᱤᱡᱩᱜᱼᱟ, ᱟᱨ ᱫᱟᱜ ᱠᱤ ᱵᱟᱝ ᱞᱟᱜᱟᱜ
ᱫᱟᱜ ᱨᱮᱱᱟᱜ ᱫᱚ ᱜᱚᱴᱟ ᱜᱮ ᱛᱟᱨ ᱢᱟᱱᱮ ᱫᱚ ᱟᱱᱟᱴ ᱵᱟ ᱟᱥᱮ
ᱦᱳᱭ ᱦᱳᱭ ᱟᱫᱚ ᱠᱩᱧ ᱢᱮᱱᱟᱜᱼᱟ ᱠᱩᱧ ᱨᱮᱜᱮ ᱫᱟᱜ ᱫᱚ ᱚᱱᱟ ᱞᱩ ᱟᱛᱮᱫ ᱦᱮᱸ ᱠᱩᱧ ᱨᱮᱢᱟ ᱵᱚᱪᱷᱚᱨ ᱫᱤᱱ ᱛᱟᱦᱮᱱ ᱜᱮᱭᱟ ᱮᱱᱠᱷᱟᱡ ᱟᱫᱚ ᱚᱱᱟ ᱨᱮᱫᱚ ᱥᱟᱨᱟ ᱜᱷᱟᱹᱲᱤᱡ ᱫᱟ ᱟᱨ ᱫᱟᱜ ᱵᱟᱢ ᱫᱚᱨᱠᱟᱨᱚᱜᱼᱟ ᱚᱱᱠᱟᱱ ᱠᱟᱛᱷᱟ ᱢᱟ ᱵᱟᱝ ᱠᱟᱱᱟ ᱥᱮ
ᱟᱫᱚ ᱠᱩᱞᱤ ᱢᱮᱜᱮᱭᱟ ᱠᱩ ᱟᱫᱚ ᱫᱟᱜ ᱫᱚ ᱪᱮᱜ ᱮᱦᱮ ᱮᱦᱮ ᱵᱩᱡᱟᱜ ᱜᱮᱭᱟ ᱥᱮ ᱵᱤ-ᱵᱮᱥ ᱜᱮ ᱵᱩᱡᱟᱜ ᱜᱮᱭᱟ?
ᱚ ᱚᱠᱟ ᱞᱮᱠᱟᱱ ᱡᱟᱭᱜᱟ ᱨᱮ ᱚᱠᱟ ᱞᱮᱠᱟᱱ ᱫᱟᱜ, ᱡᱮᱢᱚᱱ ᱦᱮᱸ ᱢᱤᱫᱴᱤᱡ ᱤᱨᱮᱤᱧ ᱜᱟᱛᱮ ᱠᱩᱲᱤᱭᱟᱜ ᱚᱲᱟᱜ ᱢᱮᱱᱟᱜᱼᱟᱠᱩ ᱩᱱᱠᱩᱣᱟᱜ ᱫᱟᱜ ᱫᱚ ᱦᱮᱸ ᱩᱱᱠᱩᱣᱟᱜ ᱠᱩᱧ ᱨᱮᱫᱚ ᱠᱷᱟᱨᱟ ᱜᱮ ᱵᱩᱡᱷᱟᱹᱜᱼᱟ ᱟᱨ ᱟᱞᱮ ᱚᱠᱟ ᱫᱟᱜ ᱞᱮ ᱧᱩᱭ ᱜᱮᱭᱟ ᱚᱱᱟ ᱫᱚ ᱥᱤᱵᱤᱞ ᱜᱮ ᱵᱩᱡᱷᱟᱹᱜᱼᱟ ᱟᱹᱰᱤ ᱪᱮᱦᱨᱟ ᱟᱨ ᱱᱚᱜᱼᱚᱭ ᱥᱤᱛᱩᱝ ᱞᱚᱞᱚ ᱫᱤᱱ ᱨᱮ ᱢᱟᱱᱮ ᱠᱩᱧ ᱨᱮᱱᱟᱜ ᱫᱟᱜ ᱢᱟᱱᱮ ᱞᱟᱛᱟᱨ ᱨᱮ ᱩᱱᱟᱹᱜ ᱪᱮᱦᱨᱟ ᱨᱮᱭᱟᱲ ᱜᱮ ᱵᱩᱡᱷᱟᱹᱜᱼᱟ ᱢᱟᱱᱮ ᱯᱷᱤᱨᱤᱡ ᱠᱷᱚᱱ ᱦᱚᱸᱚᱸ ᱰᱚᱵᱚᱞ ᱯᱷᱤᱨᱤᱡᱽ ᱵᱩᱡᱷᱟᱹᱜᱼᱟ ᱟᱹᱰᱤ ᱪᱮᱦᱨᱟ ᱯᱩᱨᱟᱹ ᱨᱮᱭᱟᱲ ᱜᱮ, ᱦᱚᱸ᱾
ᱦᱳᱭ ᱛᱚ᱾
ᱦᱚᱭ, ᱵᱟᱱᱮ ᱯᱩᱨᱟᱹ ᱢᱟᱱᱮ ᱡᱚᱠᱷᱚᱱ ᱫᱟᱜ ᱞᱮ ᱨᱟᱠᱟᱵ ᱜᱮᱭᱟ ᱥᱮ ᱚᱱᱟ ᱚ ᱤᱥᱴᱤᱞ ᱦᱟᱱᱰᱦᱟ ᱠᱚᱨᱮ ᱫᱟᱦᱟᱸ ᱫᱟᱜ ᱜᱷᱟᱸᱜᱽᱨᱟ ᱠᱚᱨᱮ ᱫᱟᱜ ᱞᱮ ᱤᱫᱤᱭᱟ ᱥᱮ ᱚᱱᱟ ᱫᱷᱟᱨᱮ ᱠᱚᱛᱮ ᱦᱚᱸ ᱮᱢᱚᱱ ᱯᱷᱤᱨᱤᱪ ᱠᱷᱚᱱ ᱪᱮᱜ ᱞᱮᱠᱟ ᱫᱟᱜ ᱮᱢ ᱵᱩᱛᱩᱞ ᱠᱚᱢ ᱚᱲᱳᱠ ᱠᱟᱜᱼᱟ ᱡᱮᱭᱚᱱ ᱯᱩᱸᱰ ᱯᱩᱸᱰ ᱫᱷᱟᱨᱟ ᱧᱮᱞᱚᱜᱼᱟ ᱥᱮ?
ᱦᱮ᱾
ᱦᱮᱸ ᱟᱨ ᱚᱱᱮ ᱚᱱᱠᱟᱱ ᱫᱷᱟᱨᱟ ᱢᱟᱱᱮ ᱚᱱᱮ ᱚᱱᱠᱟᱱ ᱫᱷᱟᱨᱟ ᱫᱷᱟᱨᱮ ᱛᱮᱦᱚᱸ ᱧᱮᱞᱚᱜᱼᱟ ᱯᱩᱨᱟᱹ ᱟᱯᱮ ᱥᱮᱫ ᱫᱚ ᱠᱩᱧ ᱠᱚᱫᱚ ᱵᱟᱹᱱᱩᱜᱼᱟ?
ᱵᱟᱝ ᱜᱤ ᱟᱹᱰᱤ ᱞᱩ ᱪᱟᱵᱟ ᱟᱠᱟᱫ ᱫᱚ ᱠᱩᱧ ᱠᱚᱫᱚ ᱵᱟᱹᱪᱩᱜ ᱛᱟᱞᱮᱭᱟ ᱟᱞᱮᱭᱟᱜ ᱫᱚ᱾
ᱚ ᱟᱪᱷᱟ
ᱥᱚᱦᱚᱨ ᱞᱮᱠᱟᱱ ᱡᱟᱭᱜᱟ ᱨᱮ ᱛᱚ ᱠᱩᱧ ᱫᱚ ᱵᱟᱹᱪᱩᱜᱼᱟ᱾
ᱚᱻ᱾
ᱟᱯᱮ ᱥᱮᱱ ᱫᱚ ᱠᱩᱧ ᱠᱚ ᱢᱮᱱᱟᱜ ᱜᱮᱭᱟ ᱟᱹᱻ ᱱᱮᱛᱟᱨ ᱫᱚ ᱟᱹᱰᱤ ᱜᱟᱱ ᱜᱮᱠᱚ ᱵᱚᱱᱫᱚ ᱪᱟᱵᱟ ᱟᱠᱟᱫ ᱴᱮᱯ ᱠᱚᱞ ᱩᱰᱩᱜ ᱟᱠᱟᱱᱟ ᱛᱚ᱾ ᱪᱩᱨᱢᱟᱨ ᱴᱮᱯ ᱜᱮᱠᱚ ᱤᱭᱟᱹ ᱵᱮᱵᱚᱦᱟᱨᱮᱫᱼᱟ
ᱚ᱾ ᱟᱞᱮ ᱥᱮᱫ ᱟᱞᱮ ᱥᱮᱫ ᱫᱚ ᱮᱭ ᱢᱟᱱᱮ ᱚᱱᱮ ᱚᱱᱠᱟᱧ ᱞᱟᱹᱭ ᱟᱜ ᱢᱮ ᱚᱱᱮ ᱫᱚᱥᱴᱟᱨᱮ ᱦᱤᱡᱩᱜᱼᱟ, ᱵᱟᱨᱚᱴᱟ ᱟᱨ ᱢᱟᱱᱮ ᱡᱟᱦᱟᱸᱨᱮ ᱡᱟᱦᱟᱸᱭ ᱰᱮᱢ ᱠᱷᱚᱱ ᱫᱟᱜ ᱦᱤᱡᱩᱜ ᱜᱮᱭᱟ ᱥᱮ ᱟᱫᱚ ᱚᱱᱟ ᱰᱮᱢ ᱨᱮᱫᱚ ᱢᱟᱱᱮ ᱫᱟᱜ ᱫᱚ ᱫᱤᱱ ᱫᱚ ᱵᱟᱝ ᱛᱟᱦᱮᱸᱱ ᱜᱮᱭᱟ ᱟᱫᱚ ᱚᱱᱟ ᱠᱷᱟᱹᱛᱤᱨ ᱛᱮᱜᱮ ᱠᱟᱹᱡ ᱫᱟᱜ ᱨᱮᱱᱟᱜ ᱚᱥ ᱥᱩᱵᱤᱫᱟ ᱮᱴᱠᱮᱼᱴᱚᱬᱮ ᱦᱩᱭᱩᱜ ᱜᱮᱛᱟ ᱞᱮᱭᱟ᱾
ᱚ ᱦᱮᱸᱛᱚ᱾
ᱦᱳᱭ, ᱢᱟᱸᱰᱟᱜ ᱠᱚᱨᱮᱱᱟᱜ ᱱᱚᱝᱠᱟ ᱮᱴᱠᱮᱼᱴᱚᱬᱮ ᱦᱩᱭᱩᱜᱼᱟ ᱫᱚᱢᱮ ᱡᱳᱨ᱾ ᱩ ᱟᱨ ᱱᱚᱜᱼᱚᱭ ᱥᱤᱛᱩᱝ ᱫᱤᱱ ᱥᱤᱛᱩᱝ ᱫᱤᱱ ᱢᱟ ᱤᱭᱟᱹ ᱠᱩᱧ ᱨᱮᱱᱟᱜ ᱫᱟᱜ ᱥᱚᱢᱚᱭ ᱫᱚ ᱟᱸᱡᱮᱫ ᱜᱚᱫᱚᱜᱼᱟ ᱟᱫᱚ ᱟᱹᱰᱤ ᱞᱮ ᱮᱴᱠᱮᱼᱴᱚᱬᱮ ᱟ ᱟᱹᱰᱤ ᱠᱚᱥᱴᱚ᱾ ᱱᱩᱝᱠᱟ ᱛᱷᱟᱞᱮᱜ ᱛᱟᱦᱚᱞᱮ ᱟᱯᱮ ᱫᱚ ᱢᱟᱱᱮ ᱟᱢ ᱫᱚ ᱪᱮᱫ ᱠᱩᱢ ᱪᱤᱠᱟᱹ ᱵᱟᱲᱟᱭ ᱜᱮᱭᱟ?